ᱦᱮᱸᱦᱮᱸ ᱦᱮᱸ ᱡᱚᱦᱟᱨ ᱜᱮ ᱾
ᱟᱪᱪᱷᱟ ᱞᱮᱭ ᱟᱹᱞᱤᱧ ᱨᱚᱲ ᱠᱚᱵᱤᱱ ᱟᱸᱡᱚᱢ ᱧᱟᱢᱮᱫ ᱛᱟᱹᱞᱤᱧᱟ ᱴᱷᱟᱹᱣᱠᱟᱹ ᱥᱟᱹᱦᱤᱡ?
ᱦᱮᱸ ᱟᱸᱡᱚᱢᱚᱜ ᱠᱟᱱᱟ ᱱᱟᱯᱟᱭ ᱜᱮ ᱾
ᱟᱪᱪᱷᱟ ᱟᱪᱪᱷᱟ ᱦᱳᱭᱛᱚ ᱟᱹᱵᱤᱱᱟᱜ ᱦᱚᱸ ᱦᱟᱸᱜ ᱢᱚᱸᱡᱽ ᱜᱮ ᱟᱸᱡᱚᱢᱚᱜ ᱠᱟᱱᱟ ᱾ ᱠᱳᱱᱳ ᱮᱴᱠᱮᱴᱚᱬᱮ ᱠᱚᱫᱚ ᱵᱟᱹᱱᱩᱜ ᱟᱠᱟᱜᱼᱟ ᱱᱮᱴᱚᱣᱟᱨᱠ ᱠᱚᱨᱮᱱᱟᱜ ᱫᱚ ᱾ ᱛᱟᱞᱦᱮ ᱞᱮᱭ ᱟᱹᱞᱤᱧ ᱪᱮᱜ ᱵᱤᱱ ᱪᱤᱠᱟᱹᱭᱮᱜᱼᱟ ᱱᱤᱛᱚᱜ ᱫᱚ?
ᱟᱨ ᱱᱤᱛ ᱫᱚᱞᱤᱧ ᱫᱟᱬᱟ ᱵᱟᱲᱟᱭᱮᱜᱼᱟ ᱪᱷᱟᱸᱫᱽ ᱠᱚᱨᱮ ᱪᱤᱠᱟᱹᱭᱟᱢ ᱱᱤᱛ ᱫᱚ ᱾
ᱟᱪᱪᱷᱟ ᱟᱪᱪᱷᱟ ᱛᱟᱞᱦᱮ ᱡᱚᱢ ᱠᱚᱫᱚ ᱦᱟᱸᱜ ᱵᱤᱱ ᱡᱚᱢ ᱵᱟᱲᱟ ᱠᱮᱜᱼᱟ ᱥᱮ ᱟᱹᱣᱨᱤ?
ᱡᱚᱢ ᱠᱷᱚ ᱞᱤᱧ ᱡᱚᱢ ᱵᱟᱲᱟ ᱠᱟᱜ ᱜᱮᱭᱟ ᱟᱹᱵᱤᱱ ᱫᱚᱵᱤᱱ ᱡᱚᱢ ᱠᱮᱫᱼᱟ ᱥᱮ ᱵᱟᱝ?
ᱦᱳᱭ ᱟᱹᱞᱤᱧ ᱦᱚᱸ ᱱᱮᱜᱼᱮ ᱜᱮ ᱡᱚᱢ ᱵᱟᱲᱟ ᱠᱟᱛᱮᱫ ᱦᱟᱸᱜ ᱞᱤᱧ ᱡᱤᱨᱟᱹᱣ ᱵᱟᱲᱟᱣ ᱠᱟᱱᱟ ᱾ ᱢᱮᱱᱫᱚ ᱫᱩᱲᱩᱵ ᱵᱟᱲᱟᱣ ᱠᱟᱱᱟᱞᱤᱧ ᱾
ᱦᱮᱸ ᱛᱚ ᱾ ᱦᱳᱭ ᱦᱟᱸᱜ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮᱛᱚ ᱪᱟᱞᱟᱜ ᱠᱟᱱᱟ ᱾ ᱥᱮ ᱚᱲᱟᱜ ᱠᱚᱨᱮᱱ ᱦᱚᱸ ᱥᱟᱱᱟᱢ ᱠᱚᱜᱮ ᱱᱤᱛᱚᱜ ᱫᱚ ᱦᱟᱸᱜ ᱱᱟᱯᱟᱭ ᱵᱟᱲᱟ ᱜᱮ ᱢᱮᱱᱟᱜ ᱟᱠᱟᱜ ᱞᱮᱭᱟ ᱾ ᱟᱯᱮ ᱠᱚᱜᱮ ᱚᱠᱟ ᱞᱮᱠᱟ?
ᱚ ᱟᱞᱮ ᱦᱚᱸ ᱚᱱᱠᱟ ᱡᱟᱦᱟᱸ ᱞᱮᱠᱟ ᱱᱟᱯᱟᱭ ᱵᱟᱲᱟᱞ ᱞᱟᱹᱭ ᱦᱚᱸ ᱢᱩᱥᱠᱤᱞ ᱜᱮᱭᱟ᱾ ᱵᱟᱨᱭᱟ ᱜᱮ ᱢᱮᱥᱟ ᱠᱟᱛᱮᱜ,
ᱪᱮᱫᱟᱜ ᱫᱚ ᱚᱱᱠᱟ ᱫᱚ ᱱᱩᱱᱟᱹᱜ ᱪᱮᱨᱦᱟ ᱞᱮ ᱞᱮᱸᱜᱮᱡ ᱱᱚᱣᱟ ᱫᱷᱩᱲᱤ ᱫᱷᱟᱹᱨ ᱛᱤ ᱯᱩᱨᱤ ᱨᱮ, ᱩᱱᱟᱹᱜ ᱪᱮᱨᱦᱟ ᱦᱮᱱᱟᱜ ᱵᱚᱱᱟ ᱠᱟᱹᱴᱤᱡ ᱱᱟᱯᱟᱭ ᱛᱮ ᱛᱟᱦᱮᱱ ᱜᱮ ᱞᱟᱹᱠᱛᱤ ᱛᱟᱵᱚᱱ ᱥᱮ ᱱᱟᱯᱟᱭ ᱛᱮ ᱵᱟᱵᱚᱱ ᱛᱟᱦᱮᱸ ᱞᱮᱱ ᱠᱷᱟᱱ ᱪᱤᱠᱟᱹᱛᱮ ᱦᱩᱭᱩᱜᱼᱟ᱾
ᱟᱫᱚ ᱫᱤᱠᱩ ᱠᱤ ᱢᱤᱫ ᱨᱚᱠᱚᱢ ᱛᱟᱦᱮᱸ ᱜᱟᱱᱚᱜᱼᱟ ᱢᱟ ᱞᱟᱹᱭ ᱵᱤᱱ,
ᱟᱪᱪᱷᱟ ᱟᱪᱪᱷᱟ, ᱦᱳᱭ ᱦᱳᱭ᱾ ᱢᱟᱱᱮ ᱵᱩᱜᱤ ᱵᱟᱹᱲᱤᱡ ᱥᱟᱱᱟᱢᱟᱜ ᱢᱮᱥᱟ ᱠᱟᱛᱮᱜ ᱜᱮ ᱡᱤᱭᱚᱱ ᱫᱚ ᱠᱷᱟᱸᱰᱟᱣ ᱦᱩᱭᱩᱜᱼᱟ ᱵᱟᱝ ᱾
ᱦᱳᱭ ᱥᱩᱠ ᱫᱩᱠ ᱛᱟᱞᱟ ᱛᱮᱜᱮ ᱛᱚ ᱡᱤᱭᱚᱱ ᱫᱚ ᱪᱟᱠᱟᱣ ᱤᱫᱤᱜᱼᱟ ᱥᱮ,
ᱮᱠᱫᱚᱢ ᱮᱠᱫᱚᱢ ᱾ ᱥᱩᱠ ᱡᱩᱫᱤ ᱫᱩᱜ ᱜᱮ ᱵᱟᱭ ᱛᱟᱦᱮᱸᱱᱟ᱾ ᱦᱳᱭ ᱟᱹᱞᱤᱧ ᱦᱚᱸ ᱱᱚᱜᱼᱚᱭ ᱛᱚ ᱡᱚᱢ ᱵᱟᱲᱟ ᱠᱟᱛᱮᱜ ᱜᱮ ᱦᱟᱸᱜ ᱞᱤᱧ ᱫᱩᱲᱩᱵ ᱟᱠᱟᱱᱟ᱾
ᱚ ᱟᱯᱮ ᱥᱮᱫ ᱫᱚ ᱫᱟᱜ ᱵᱟᱲᱟᱭᱮᱫᱼᱟᱭ ᱥᱮ ᱵᱟᱝ ᱦᱟᱸᱜ?
ᱫᱟᱜ ᱫᱚ ᱢᱮᱱ ᱞᱮᱠᱷᱟᱱ ᱫᱚ ᱫᱟᱜ ᱫᱚ ᱦᱟᱸᱜ ᱮ ᱫᱟᱜ ᱵᱟᱲᱟᱭᱮᱫ ᱜᱮᱭᱟ᱾ ᱟᱫᱚ ᱚᱱᱠᱟ ᱮᱠᱴᱟ ᱡᱟᱹᱥᱛᱤ ᱥᱟᱹᱦᱤᱡ ᱫᱚ ᱵᱟᱝ ᱱᱚᱝᱠᱟ ᱡᱷᱤᱯᱤᱨ ᱡᱷᱤᱯᱤᱨᱮ ᱫᱟᱜ ᱵᱟᱲᱟᱭᱮᱫᱼᱟ ᱢᱟᱡᱷᱮ ᱢᱚᱫᱫᱷᱮ ᱛᱟᱦᱚᱞᱮ ᱩᱱᱟᱹᱜ ᱡᱟᱹᱥᱛᱤ ᱧᱚᱜ ᱫᱚ ᱵᱟᱝ ᱟᱨᱠᱤ ᱠᱟᱹᱢᱤ ᱨᱮᱜᱮ ᱞᱟᱜᱟᱜ ᱞᱮᱠᱟ ᱫᱚ, ᱟᱯᱮ ᱥᱮᱱ ᱜᱮ ᱚᱠᱟ ᱞᱮᱠᱟ?
ᱚ ᱟᱞᱮ ᱥᱮᱫ ᱦᱚᱸ ᱢᱟᱭ ᱨᱚᱦᱚᱭ ᱠᱚ ᱮᱦᱚᱵ ᱟᱠᱟᱫᱟ᱾ ᱤᱭᱟᱹ ᱜᱷᱩᱴᱩ ᱠᱚᱨᱮ ᱫᱚ ᱫᱟᱜ ᱟᱣᱨᱤ ᱞᱟᱜᱟᱜᱼᱟ᱾
ᱟᱪᱪᱷᱟ ᱟᱪᱪᱷᱟ ᱵᱟᱹᱭᱦᱟᱹᱲ ᱠᱚᱫᱚ ᱦᱟᱸᱜ ᱛᱟᱦᱚᱞᱮ ᱨᱚᱦᱚᱭ ᱯᱮ ᱮᱛᱚᱦᱚᱵ ᱵᱟᱲᱟ ᱜᱚᱫ ᱟᱠᱟᱫᱟᱜ ᱜᱮᱭᱟ ᱵᱟᱝ?
ᱦᱳᱭ᱾
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ᱾ ᱢᱮᱱᱠᱷᱟᱱ ᱟᱞᱮ ᱥᱮᱫ ᱫᱚ ᱦᱟᱸᱜ ᱚᱱᱠᱟ ᱵᱮᱱ ᱞᱟᱹᱭ ᱞᱮᱠᱷᱟᱱ ᱫᱚ ᱨᱚᱦᱚᱭ ᱠᱚᱫᱚ ᱦᱟᱸᱜ ᱥᱟᱱᱟᱢ ᱦᱚᱲ ᱫᱚ ᱟᱹᱣᱨᱤ ᱦᱟᱸᱜ ᱠᱚ ᱮᱛᱚᱦᱚᱵᱟ᱾ ᱢᱤᱫ ᱵᱟᱨ ᱦᱚᱲ ᱫᱚᱠᱚ ᱮᱛᱚᱦᱚᱵ ᱜᱚᱫ ᱟᱠᱟᱫᱟ ᱡᱟᱦᱟᱸᱭ ᱠᱚᱣᱟᱜ ᱠᱷᱮᱛ ᱠᱚᱫᱚ ᱫᱟᱜ ᱵᱟᱲᱟᱣ ᱠᱟᱱᱟ ᱠᱤᱱᱛᱩ ᱥᱟᱱᱟᱢ ᱦᱚᱲᱟᱜ ᱫᱚ ᱦᱟᱸᱜ ᱠᱷᱮᱛ ᱠᱚᱫᱚ ᱦᱟᱸᱜ ᱟᱹᱣᱨᱤ ᱫᱟᱜᱚᱜᱼᱟ᱾
ᱚ ᱛᱤᱱᱤᱜ ᱯᱮ ᱨᱚᱦᱚᱭ ᱵᱟᱲᱟ ᱠᱮᱫᱟ ᱟᱫᱚ?
ᱟᱞᱮ ᱠᱚᱫᱚ ᱦᱟᱸᱜ ᱱᱮᱜᱼᱮ ᱮᱛᱚᱦᱚᱵ ᱵᱟᱲᱟ ᱦᱩᱭ ᱠᱟᱱᱟ ᱵᱟᱨᱭᱟ ᱯᱮᱭᱟ ᱜᱟᱱ ᱫᱟᱜ ᱵᱟᱹᱱᱩᱜ ᱟᱥᱮ ᱪᱮᱦᱨᱟ ᱥᱟᱹᱦᱤᱡ, ᱟᱭᱢᱟ ᱜᱟᱱ ᱜᱮ ᱮᱠᱷᱚᱱᱚ ᱵᱟᱹᱠᱤ ᱠᱚ ᱢᱮᱱᱟᱜ ᱜᱮᱭᱟ᱾ ᱚᱱᱟᱜᱮ ᱫᱟᱜ ᱨᱮᱱᱟᱜ ᱛᱟᱺᱜᱤ ᱛᱟᱲᱟᱜ ᱨᱮ ᱢᱮᱱᱟᱜ ᱟᱠᱟᱫ ᱞᱮᱭᱟ ᱠᱚᱭᱚᱜ ᱟᱠᱟᱫ ᱞᱮ ᱫᱟᱜ ᱜᱮ ᱵᱟᱭ ᱡᱟᱹᱲᱤᱭ ᱟᱞᱮ ᱠᱟᱱᱟ ᱟᱞᱮ ᱱᱚᱛᱮ ᱫᱚ ᱵᱟᱝ ᱫᱚ ᱪᱟᱸᱫᱚ ᱵᱚᱸᱜᱟ ᱦᱚᱸᱭ ᱩᱥᱟᱹᱫ ᱟᱹᱰᱤᱥ ᱟᱠᱟᱱ᱾
ᱪᱮᱫᱟᱜ ᱫᱚᱭ ᱟᱹᱲᱤᱥ ᱟᱯᱮᱭᱟ ᱦᱟᱸᱜ ᱟᱫᱚ ᱟᱫᱚ ᱡᱚᱛᱚ ᱥᱮᱫ ᱜᱮ ᱟᱫᱚ ᱫᱟᱜ ᱮᱜᱟᱭ ᱦᱟᱸᱜ
ᱦᱳᱭ ᱦᱳᱭ᱾ ᱵᱟᱝᱜᱮ ᱡᱟᱦᱟᱸ ᱞᱮᱠᱟ ᱧᱮᱞᱚᱜᱚᱜ ᱠᱟᱱᱟ ᱟᱹᱰᱤ ᱡᱟᱹᱥᱛᱤ ᱠᱟᱭᱛᱮ ᱡᱟᱦᱟᱸ ᱞᱮᱠᱟ ᱯᱟᱯ ᱠᱚᱵᱚᱱ ᱠᱟᱹᱢᱤ ᱤᱫᱤᱭᱮᱫᱼᱟ ᱢᱟᱹᱱᱢᱤ ᱪᱟᱸᱫᱚ ᱵᱚᱸᱜᱟ ᱩᱥᱟᱹᱫ ᱟᱹᱲᱤᱥᱚᱜ ᱨᱮᱱᱟᱜ ᱠᱟᱛᱷᱟ ᱫᱚ ᱠᱟᱱ ᱜᱮᱭᱟ᱾
ᱚᱱᱟ ᱢᱟ ᱥᱟᱹᱨᱤ ᱜᱮᱵᱤᱱ ᱞᱟᱹᱭᱮᱜᱼᱟ᱾ ᱟᱫᱚ ᱯᱟᱯ ᱟᱫᱚ ᱯᱟᱯ ᱫᱚ ᱦᱩᱭᱩᱜ ᱠᱟᱱ ᱜᱮᱭᱟ ᱵᱟᱝ ᱪᱚ,
ᱦᱮᱸ ᱛᱚ᱾ ᱛᱟᱦᱚᱞᱮ ᱪᱮᱫ ᱯᱮ ᱩᱛᱩ ᱞᱮᱫ ᱛᱮ ᱛᱮᱦᱮᱧ ᱫᱚ?
ᱟᱫᱚ ᱪᱮᱫ ᱞᱮ ᱩᱛᱩᱭᱟ ᱟᱲᱟᱜ ᱠᱚᱞᱮ ᱵᱷᱟᱹᱡᱤ ᱵᱟᱲᱟ ᱠᱟᱜᱼᱟ᱾ ᱨᱮᱸᱜᱮᱡ ᱨᱮᱸᱜᱮᱡ ᱦᱚᱲ ᱠᱟᱱᱟᱞᱮ ᱚᱠᱟ ᱨᱮᱢ ᱧᱟᱢᱟ᱾
ᱵᱟᱝ ᱜᱮ ᱨᱮᱸᱜᱮᱡ ᱦᱚᱲ ᱜᱮ ᱡᱟᱹᱥᱛᱤ ᱠᱚ ᱡᱚᱢᱟ ᱵᱷᱟᱞᱮ ᱢᱚᱱᱫᱚ ᱫᱚ᱾
ᱟᱫᱚ ᱨᱮᱸᱜᱮᱡ ᱦᱚᱲ ᱫᱚ ᱚᱠᱟᱨᱮᱢ ᱧᱟᱢᱟ?
ᱦᱮᱸ᱾
ᱟᱫᱚ ᱟᱲᱟᱜ ᱠᱚᱜᱮ ᱡᱚᱢ ᱛᱮᱜᱮ ᱢᱮᱱᱟᱜ ᱟᱠᱟᱫ ᱞᱮᱭᱟ᱾
ᱟᱪᱪᱷᱟ ᱟᱪᱪᱷᱟ ᱦᱳᱭ, ᱚᱱᱟ ᱫᱚ ᱟᱹᱰᱤ ᱮᱠᱫᱚᱢ ᱱᱟᱯᱟᱭ ᱠᱟᱛᱷᱟ ᱠᱟᱱᱟ ᱟᱨ ᱟᱲᱟᱜ ᱨᱮᱫᱚ ᱦᱟᱸᱜ ᱫᱚᱢᱮ ᱜᱮ ᱵᱷᱤᱴᱟᱢᱤᱱ ᱫᱚ ᱦᱮᱱᱟᱜ-ᱟ᱾ ᱟᱲᱟᱜ ᱠᱚ ᱡᱚᱢ ᱫᱚ ᱟᱹᱰᱤᱜᱮ ᱵᱷᱟᱜᱮᱭᱟ ᱦᱚᱲᱢᱚ ᱫᱚ ᱟᱹᱰᱤ ᱱᱟᱯᱟᱭᱮ ᱫᱚᱦᱚᱭᱟ ᱟᱲᱟᱜ ᱡᱚᱢ ᱛᱮᱫᱚ᱾
ᱟᱫᱚ ᱵᱤᱞᱤ ᱜᱮ ᱡᱚᱢ ᱠᱤ ᱵᱷᱟᱜᱮᱤᱭᱟ ᱟᱞᱮ ᱢᱟ ᱵᱤᱞᱤ ᱜᱮᱞᱮ ᱡᱚᱢᱮᱫ ᱫᱚ᱾
ᱵᱷᱟᱜᱮᱭᱟᱜ ᱛᱚ ᱰᱮᱞᱤ ᱦᱚᱸ ᱵᱷᱟᱜᱮ ᱜᱮᱭᱟ᱾ ᱟᱫᱚ ᱦᱳᱭ ᱦᱳᱭ ᱟᱫᱚ ᱵᱟᱹᱲᱤᱡ ᱫᱚ ᱵᱟᱭ ᱵᱟᱹᱲᱤᱡ-ᱟ ᱱᱚᱣᱟ ᱫᱚ᱾ ᱦᱳᱭ ᱰᱮᱞᱤ ᱫᱚ ᱦᱟᱸᱜ ᱵᱷᱟᱜᱤ ᱫᱚ ᱵᱟᱝ ᱵᱩᱡᱩᱜ-ᱟ ᱮᱱᱛᱮ ᱨᱮᱦᱚᱸ ᱱᱚᱣᱟ ᱫᱚ ᱦᱟᱸᱜ ᱦᱚᱲᱢᱚ ᱨᱮᱫᱚ ᱵᱟᱹᱲᱤᱡ ᱚᱲᱥ ᱚᱝ ᱫᱚ ᱵᱟᱭ ᱟᱹᱜᱩᱭᱟᱥᱮ ᱱᱚᱣᱟ ᱫᱚ ᱢᱤᱫᱴᱟᱝ ᱱᱟᱯᱟᱭ ᱡᱤᱱᱤᱥ ᱠᱟᱱ ᱜᱮᱭᱟ᱾ ᱢᱮᱱᱠᱷᱟᱱ ᱡᱩᱫᱤ ᱫᱤᱱ ᱦᱤᱞᱳᱜ ᱜᱮ ᱡᱩᱫᱤ ᱫᱤᱹᱢ ᱦᱤᱞᱳᱜ ᱡᱤᱞ ᱦᱟᱹᱠᱩ ᱵᱮᱱ ᱡᱚᱢᱟ ᱚᱱᱟ ᱫᱚ ᱵᱚᱨᱚᱝ ᱦᱚᱲᱢᱚ ᱦᱚᱸᱭ ᱵᱟᱹᱲᱤᱡᱟ ᱠᱤᱱᱛᱩ ᱱᱚᱣᱟ ᱫᱤᱱ ᱦᱤᱞᱳᱜ ᱟᱲᱟᱜ ᱥᱟᱠ ᱥᱟᱠᱟᱢ ᱡᱚᱢ ᱛᱮᱫᱚ ᱦᱚᱲᱢᱚ ᱨᱮᱫᱚ ᱚᱱᱠᱟ ᱵᱟᱲᱤᱡ ᱚᱨᱥᱚᱝ ᱠᱚᱫᱚ ᱵᱟᱭ ᱟᱹᱜᱩᱭᱟ ᱥᱮ᱾
ᱦᱳᱭ ᱦᱳᱭ, ᱟᱯᱮ ᱜᱮ ᱪᱮᱫ ᱠᱚᱪᱚᱯᱮ ᱩᱛᱩ ᱞᱮᱜ-ᱟ ᱦᱟᱸᱜ?
ᱟᱞᱮ ᱫᱚ ᱦᱟᱸᱜ ᱛᱤᱦᱤᱧ ᱫᱚ ᱠᱟᱹᱴᱤᱡ ᱵᱷᱟᱜᱮ ᱢᱚᱱᱫᱚ ᱧᱚᱜ ᱜᱮᱞᱮ ᱡᱚᱢ ᱠᱮᱜ-ᱟᱺ ᱟᱞᱮ ᱫᱚ ᱦᱟᱸᱜ ᱢᱟᱱᱮ ᱪᱮᱫ ᱞᱮᱠᱟ ᱞᱤᱧ ᱞᱟᱹᱭᱟᱵᱮᱱᱟ ᱟᱹᱞᱤᱧ ᱫᱚ ᱦᱟᱸᱜ ᱠᱟᱹᱴᱤᱡ ᱵᱟᱭᱨᱮ ᱧᱚᱜ ᱨᱮᱜᱞᱤᱧ ᱛᱟᱸᱦᱮᱱᱟ᱾ ᱛᱟᱦᱞᱮ ᱱᱚᱛᱮ ᱫᱚ ᱟᱞᱮ ᱫᱚ ᱦᱟᱸᱜ ᱢᱟᱱᱮ ᱪᱮᱫ ᱞᱮᱠᱟ ᱞᱤᱧ ᱞᱟᱹᱭᱟᱵᱮᱱᱟ ᱢᱟᱱᱮ ᱨᱩᱴᱤᱱ ᱦᱤᱥᱟᱹᱵᱽ ᱞᱮ ᱡᱚᱢᱟ ᱛᱚ᱾ ᱢᱟᱱᱮ ᱫᱤᱱ ᱦᱤᱞᱳᱜ ᱢᱟᱱᱮ ᱢᱤᱫᱴᱟᱝ ᱯᱨᱚᱛᱤᱫᱤᱱ ᱨᱮᱱᱟᱜ ᱢᱤᱫᱴᱟᱝ ᱨᱩᱴᱤᱱ ᱛᱟᱸᱦᱮᱱ ᱛᱟᱞᱮᱭᱟ ᱛᱤᱦᱤᱧ ᱫᱚ ᱦᱟᱸᱜ ᱱᱚᱣᱟ ᱩᱛᱩ ᱦᱩᱭᱩᱜ-ᱟ ᱥᱮ ᱜᱟᱯᱟ ᱫᱚ ᱱᱚᱣᱟ ᱩᱛᱩ ᱱᱚᱜ-ᱚ ᱱᱚᱝᱠᱟ᱾ ᱟᱫᱚ ᱛᱟᱦᱞᱮ ᱱᱚᱜ-ᱚ ᱱᱚᱣᱟ ᱡᱟᱦᱟᱸ ᱪᱟᱸᱫᱚ ᱨᱮ ᱵᱟᱨᱭᱟ ᱫᱤᱱ ᱫᱚᱥ ᱛᱟᱹᱨᱤᱠᱷ ᱟᱨ ᱱᱚᱜ-ᱚ ᱱᱚᱣᱟ ᱯᱚᱸᱪᱤᱥ ᱛᱟᱹᱨᱤᱠᱷ ᱫᱚ ᱠᱟᱹᱴᱤᱡ ᱵᱷᱟᱜᱮ ᱧᱚᱜ ᱞᱮ ᱡᱚᱢᱟ ᱛᱮᱤᱦᱤᱧ ᱫᱚ ᱛᱟᱦᱞᱮ ᱚᱱᱠᱟ ᱵᱮᱱ ᱞᱟᱹᱭ ᱞᱮᱠᱷᱟᱱ ᱡᱤᱞ ᱠᱚ ᱛᱟᱦᱮᱸ ᱠᱟᱱᱟ᱾ ᱚᱱᱠᱟ ᱟᱢᱵᱲᱟ ᱠᱚᱞᱮ ᱪᱟᱹᱴᱱᱤ ᱵᱟᱲᱟ ᱞᱮᱜ-ᱟ, ᱯᱟᱯ ᱯᱟᱯᱚᱲ ᱠᱚ, ᱢᱤᱥᱴᱤ ᱠᱚ, ᱫᱳᱭ ᱠᱚ, ᱟᱹᱰᱤ ᱢᱟᱱᱮ ᱵᱷᱟᱜᱮ ᱜᱮ ᱛᱟᱦᱮᱸ ᱠᱟᱱᱟ ᱛᱮᱦᱮᱧ ᱫᱚ᱾
ᱟᱹᱰᱤ ᱱᱟᱯᱟᱭ ᱜᱮ ᱟᱯᱮᱜᱮ ᱵᱷᱟᱞᱚ ᱢᱚᱱᱫᱚ ᱯᱮ ᱡᱚᱢ ᱫᱟᱲᱮᱭᱟᱜ ᱠᱟᱱᱟ᱾ ᱟᱞᱮ ᱢᱟ ᱟᱲᱟᱜ ᱠᱚ ᱡᱚᱢ ᱠᱟᱛᱮᱫ ᱜᱮ, ᱟᱲᱟᱜ ᱠᱚ ᱟᱹᱞᱩ ᱠᱚ ᱡᱚᱢ ᱠᱟᱛᱮᱫ ᱜᱮ ᱢᱮᱱᱟᱜ ᱞᱮᱭᱟ ᱦᱟᱸᱜ᱾
ᱦᱳᱭ ᱦᱳᱭ ᱚᱲᱟᱜ ᱠᱚᱨᱮ ᱫᱚ ᱚᱱᱠᱟ ᱜᱮ ᱟᱞᱮ ᱠᱚᱦᱚᱸ ᱟᱫᱚ ᱱᱚᱸᱰᱮ ᱫᱚ ᱵᱩᱡᱮᱫ ᱜᱮᱭᱟᱵᱤᱱ ᱠᱟᱣᱰᱤᱭᱟᱛᱮᱫ ᱡᱚᱢ ᱦᱩᱭᱩᱜ ᱠᱟᱱᱟ ᱥᱮ᱾ ᱵᱷᱟᱜᱮ ᱢᱚᱱᱫᱚ ᱫᱚ ᱦᱩᱭᱩᱜ ᱠᱟᱱ ᱜᱮᱭᱟ ᱢᱟᱡᱷᱮ ᱢᱚᱫᱽᱫᱷᱮ ᱫᱚ ᱟᱫᱚ ᱚᱱᱠᱟ ᱡᱟᱹᱥᱛᱤ ᱥᱟᱦᱤᱡ ᱦᱚᱸ ᱵᱟᱝ᱾
ᱟᱞᱮ ᱦᱚᱸ ᱢᱮᱱᱟᱜ ᱞᱮᱜᱮᱭᱟ ᱵᱟᱭᱨᱮ ᱠᱚᱨᱮᱜᱮ, ᱟᱫᱚ ᱵᱟᱭᱨᱮ ᱠᱚᱨᱮ ᱫᱚ ᱟᱫᱚ ᱦᱤᱥᱟᱹᱵᱽ ᱠᱟᱛᱮ ᱜᱮᱞᱮ ᱡᱚᱢᱮᱜ-ᱟ ᱚᱱᱟ ᱠᱷᱟᱹᱛᱤᱨ ᱛᱮ ᱟᱲᱟᱜ ᱠᱚᱜᱮᱞᱮ ᱡᱚᱢ ᱵᱟᱲᱟᱭᱮᱜ-ᱟ᱾
ᱟᱪᱪᱷᱟ ᱟᱪᱪᱷᱟ, ᱟᱞᱮᱭᱟᱜ ᱛᱚ ᱱᱚᱜ-ᱚᱭ ᱱᱚᱣᱟ ᱦᱟᱸᱜ ᱪᱮᱫ ᱞᱤᱧ ᱞᱟᱹᱭ ᱟᱵᱮᱱᱟ ᱢᱟᱱᱮ ᱨᱩᱴᱤᱱ ᱠᱚᱨᱟᱣ ᱛᱮ ᱟᱫᱚ ᱱᱚᱜ-ᱚ ᱱᱚᱣᱟ ᱱᱮᱜ ᱱᱤᱭᱟᱹ ᱫᱤᱱ ᱠᱚᱨᱮᱫ ᱜᱮ ᱦᱟᱸᱜ ᱵᱷᱟᱜᱤ ᱫᱚ, ᱵᱟᱝ ᱵᱟᱫ ᱵᱟᱠᱤ ᱫᱤᱱ ᱫᱚ ᱦᱟᱸᱜ ᱪᱮᱫ ᱞᱤᱧ ᱞᱟᱹᱭᱟᱵᱮᱱᱟ ᱚᱱᱟ ᱥᱟᱭᱟᱲ ᱥᱟᱯᱟᱲ ᱟᱛᱮᱫ ᱜᱮ ᱡᱚᱢ ᱦᱩᱭᱩᱜ ᱜᱮᱭᱟ᱾ ᱯᱚᱴᱚᱞ ᱰᱷᱮᱸᱲᱚᱥ ᱱᱚᱜ-ᱚ ᱱᱚᱣᱟ ᱠᱚᱜᱮ ᱦᱟᱸᱜ ᱠᱚ ᱡᱟᱦᱟᱸᱞᱮᱠᱟ ᱞᱚᱵᱚᱲ ᱜᱷᱚᱱᱴᱚ ᱠᱚ ᱜᱷᱚᱱᱴᱚᱣᱟᱞᱮ ᱠᱟᱱᱟ ᱵᱟᱥ ᱚᱱᱟ ᱠᱚ ᱟᱛᱮᱫ ᱜᱮ ᱪᱤᱠᱟᱹᱭᱟᱵᱮᱱ? ᱚᱱᱟ ᱠᱚ ᱟᱛᱮᱫ ᱜᱮ ᱡᱚᱢ ᱠᱟᱜ ᱦᱩᱭᱩᱜ-ᱟ, ᱵᱟᱝ ᱡᱚᱢ ᱞᱮᱠᱷᱟᱱ ᱛᱚ ᱦᱟᱸᱜ ᱟᱨᱚ ᱵᱟᱭ ᱜᱟᱱᱚᱜ-ᱟ ᱥᱮ᱾
ᱦᱮᱸᱻ ᱟᱫᱚ ᱚᱲᱟᱜ ᱠᱚᱫᱚ ᱵᱟᱵᱤᱱ ᱪᱟᱞᱟᱣ ᱵᱟᱲᱟ ᱠᱟᱱᱟ?
ᱚᱲᱟᱜ ᱫᱚ ᱦᱟᱸᱜ ᱪᱟᱞᱟᱣ ᱵᱟᱲᱟ ᱜᱚᱫ ᱞᱮᱱ ᱜᱮᱭᱟᱞᱤᱧ ᱱᱚᱜ-ᱚ ᱱᱚᱣᱟ ᱨᱚᱦᱚᱭ ᱵᱟᱲᱟ ᱠᱚ ᱢᱚᱱᱮ ᱠᱟᱛᱮᱫ᱾ ᱛᱟᱨᱯᱚᱨᱮ ᱟᱞᱤᱧ ᱪᱟᱞᱟᱣ ᱵᱟᱲᱟᱭᱮᱱ ᱠᱷᱟᱱ ᱫᱚ ᱦᱟᱸᱜ ᱫᱟᱜ ᱦᱚᱸ ᱟᱫᱚ ᱪᱟᱵᱟᱭᱮᱱᱟ ᱟᱫᱚ ᱢᱟᱨ ᱚᱨ ᱟᱹᱞᱤᱧ ᱨᱩᱭᱟᱹᱲ ᱦᱮᱡᱱᱟ ᱚᱱᱠᱟ ᱜᱮ, ᱢᱮᱱᱮᱜ-ᱟ ᱞᱤᱧ ᱛᱤᱥᱮ ᱫᱟᱜᱟᱭ ᱥᱮ ᱵᱟᱭ ᱫᱟᱜᱟ᱾
ᱟᱫᱚ ᱦᱚᱸ, ᱦᱩᱲᱩ, ᱦᱩᱲᱩ ᱨᱚᱦᱚᱭ ᱠᱚᱫᱚ ᱵᱤᱱ ᱵᱟᱰᱟᱭ ᱜᱮᱭᱟ ᱥᱮ ᱵᱟᱝ ᱥᱤᱜ ᱠᱚ ᱥᱤᱭᱳᱜ ᱠᱚ?
ᱦᱚᱭ ᱦᱚᱭ ᱟᱹᱞᱤᱧ ᱫᱚ ᱦᱟᱸᱜ ᱥᱟᱱᱟᱢ ᱜᱮᱞᱤᱧ ᱵᱟᱲᱟᱭᱟ᱾ ᱟᱹᱞᱤᱧ ᱫᱚ ᱦᱩᱰᱤᱧ ᱠᱷᱚᱱᱜᱮ ᱜᱚᱲᱚᱢ ᱦᱟᱲᱟᱢ ᱦᱟᱸᱜ ᱦᱮᱱᱟᱭᱟ᱾ ᱛᱟᱦᱞᱮ ᱩᱱᱤ ᱥᱟᱜ ᱜᱮ ᱦᱩᱰᱤᱧ ᱠᱷᱚᱱ ᱫᱚ ᱜᱚᱲᱚᱢᱮᱭᱟ ᱛᱚ ᱟᱞᱤᱧ ᱫᱚ ᱩᱱᱤ ᱥᱟᱜ ᱟᱹᱭᱩᱨ ᱥᱩᱛᱩᱜ᱾ ᱠᱟᱞᱤᱧ ᱛᱟᱦᱮᱸᱫ ᱦᱩᱰᱤᱧ ᱠᱷᱚᱱ ᱜᱮ, ᱛᱟᱦᱮᱞᱮ ᱩᱱ ᱠᱷᱚᱱ ᱜᱮ ᱥᱮᱬᱟ ᱫᱚᱞᱤᱧ ᱥᱮᱬᱟ ᱣᱟᱠᱟᱫ ᱜᱮᱭᱟ ᱵᱟᱦᱟᱨ ᱮ ᱠᱚᱨᱮ ᱞᱤᱧ ᱛᱟᱦᱮᱸᱱ ᱨᱮᱦᱚᱸ ᱚᱱᱟ ᱥᱤᱭᱳᱜ ᱟᱲᱮᱞᱟᱜ ᱥᱮ ᱛᱩᱫ ᱨᱚᱦᱚᱭ ᱠᱚᱫᱚ ᱦᱟᱸᱜ ᱥᱟᱱᱟᱢ ᱞᱮᱠᱟᱱᱟᱜ ᱠᱟᱹᱢᱤ ᱜᱮᱞᱤᱧ ᱵᱟᱲᱟᱭᱟ᱾ ᱟᱫᱚ ᱢᱮᱱᱠᱷᱟᱱ ᱱᱮᱛᱟᱨ ᱫᱚ ᱦᱟᱸᱜ ᱩᱱᱟᱹᱜ ᱮᱠᱴᱟ ᱫᱚ ᱦᱟᱸᱜ ᱰᱟᱝᱜᱨᱤ ᱱᱟᱦᱮᱞ ᱛᱮᱫᱚ ᱵᱟᱝᱞᱮ ᱨᱚᱦᱚᱭᱮᱜ-ᱟ ᱚᱱᱟᱛᱮ ᱵᱟᱝᱞᱮ ᱥᱤᱭᱮᱜ-ᱟ᱾ ᱢᱟᱱᱮ ᱡᱟᱹᱥᱛᱤ ᱫᱚ ᱴᱮᱠᱴᱟᱨ ᱠᱚᱛᱮ ᱜᱮᱞᱮ ᱥᱤᱭᱮᱜ-ᱟ ᱟᱫᱚ ᱡᱟᱦᱟᱸ ᱠᱚᱨᱮᱫ ᱦᱟᱸᱜ ᱴᱮᱠᱴᱟᱨ ᱠᱚ ᱵᱟᱝ ᱵᱚᱞᱚᱱ ᱛᱟᱞᱮᱭᱟ ᱱᱚᱣᱟ ᱠᱚᱨᱮᱜ ᱫᱚ ᱦᱟᱸᱜ ᱰᱟᱝᱜᱨᱤ ᱱᱟᱦᱮᱞ ᱠᱚᱛᱮ ᱜᱮᱞᱮ ᱥᱤᱭᱮᱜ-ᱟ᱾
ᱚᱸ ᱟᱫᱚ ᱰᱟᱝᱜᱨᱤ ᱱᱟᱦᱮᱞ ᱫᱚ ᱱᱮᱛᱟᱨ ᱢᱟ ᱪᱟᱵᱟ ᱜᱮ ᱪᱟᱵᱟᱜ ᱞᱮᱠᱟ ᱜᱮ᱾ ᱟᱫᱚ ᱚᱱᱟ ᱠᱚ ᱵᱟᱱ ᱵᱟᱝ ᱡᱩᱫᱤ ᱴᱟᱠᱴᱚᱨ ᱠᱚᱛᱮ ᱡᱩᱫᱤ ᱵᱟᱝ ᱠᱚ ᱥᱤ ᱵᱟᱲᱟ ᱠᱮᱭᱟ ᱚᱱᱮ ᱠᱟᱴᱠᱚᱢ ᱠᱚᱦᱚᱸ ᱠᱚ ᱧᱟᱢ ᱠᱚᱜ-ᱟ ᱡᱟᱹᱥᱛᱤ ᱧᱚᱜ᱾ ᱜᱚᱝᱜᱷᱟ ᱠᱚᱠᱚ ᱧᱟᱢ ᱠᱚᱜ-ᱟ, ᱟᱫᱚ ᱱᱮᱛᱟᱨ ᱢᱟ ᱩᱱᱠᱩ ᱦᱚᱸ ᱵᱟᱝᱠᱚ ᱧᱟᱢᱚᱜ ᱠᱟᱱᱟ᱾ ᱛᱚ ᱟᱫᱚ, ᱟᱯᱮ ᱥᱮᱫ ᱫᱚ ᱧᱟᱢᱚᱜ ᱠᱟᱱ ᱜᱮᱪᱚ ᱠᱚ?
ᱵᱟᱝ ᱵᱟᱝ ᱱᱮᱛᱟᱨ ᱫᱚ ᱟᱫ ᱪᱟᱵᱟᱜ ᱠᱟᱱᱟ ᱠᱚ ᱫᱤᱱ ᱫᱤᱱᱛᱮ ᱞᱟᱦᱟ ᱛᱮᱫᱚ ᱢᱤᱫᱴᱟᱱ ᱠᱷᱮᱛ ᱨᱮᱜᱮ ᱢᱤᱫ ᱩᱛᱩ ᱪᱮ ᱛᱟᱱ ᱨᱮ ᱜᱚᱝᱜᱷᱟ ᱵᱤᱱ ᱦᱟᱞᱟᱝ ᱠᱚᱣᱟ᱾ ᱱᱮᱛᱟᱨ ᱫᱚ ᱜᱚᱴᱟ ᱵᱟᱹᱫᱽ ᱵᱟᱹᱭᱦᱟᱹᱲ ᱵᱤᱱ ᱫᱟᱬᱟᱱ ᱨᱮᱦᱚᱸ ᱢᱤᱫ ᱩᱛᱩ ᱜᱚᱝᱜᱷᱟ ᱯᱟᱸᱡᱟ ᱛᱮᱜᱮ ᱥᱮᱛᱟᱜ ᱠᱷᱚᱱᱟᱜ ᱵᱮᱱ ᱛᱟᱨᱟᱥᱤᱧ ᱜᱚᱫ ᱠᱟᱜ-ᱟ᱾
ᱦᱳᱭ, ᱟᱯᱮ ᱥᱮᱫ ᱫᱚ ᱵᱟᱹᱫᱽ ᱠᱚᱨᱮ ᱦᱟᱹᱠᱩ
ᱛᱤ ᱞᱮᱠᱟᱱᱟᱜ, ᱦᱳᱭ ᱞᱟᱹᱭ ᱵᱤᱱ᱾
ᱞᱟᱹᱭᱫᱟ ᱞᱤᱧ ᱟᱯᱮ ᱥᱮᱫ ᱫᱚ ᱦᱟᱹᱠᱩ ᱵᱟᱹᱫᱽ ᱠᱚᱨᱮ ᱠᱚ ᱧᱟᱢᱚᱜ ᱜᱮᱭᱟ ᱥᱮ ᱵᱟᱝ?
ᱦᱳᱭ ᱧᱟᱢ ᱫᱚ ᱦᱟᱸᱜ ᱠᱚ ᱧᱟᱢᱚᱜ-ᱟ ᱢᱮᱱᱠᱷᱟᱱ ᱱᱤᱛᱚᱜ ᱫᱚ ᱦᱟᱸᱜ ᱱᱤᱭᱟᱹ ᱚᱠᱛᱚ ᱫᱚ ᱩᱱᱟᱹᱜ ᱮᱠᱴᱟ ᱡᱟᱹᱥᱛᱤ ᱫᱚ ᱵᱟᱝᱠᱚ ᱧᱟᱢᱚᱜ-ᱟ᱾ ᱢᱮᱱᱠᱷᱟᱱ ᱴᱷᱤᱠ ᱦᱟᱸᱜ ᱡᱚᱠᱷᱚᱱ ᱦᱮᱲᱦᱮᱫ ᱚᱠᱛᱚ ᱥᱮ ᱦᱩᱲᱩ ᱵᱟᱦᱟ ᱚᱠᱛᱚ ᱦᱚᱸᱜᱼᱚ ᱱᱚᱝᱠᱟᱱ ᱚᱠᱛᱚ ᱦᱟᱸᱜ ᱡᱟᱹᱥ ᱛᱤ ᱠᱚ ᱧᱟᱢᱚᱜ-ᱟ ᱢᱟᱱᱮ ᱜᱟᱰᱟ ᱫᱷᱟᱨᱮ ᱠᱚᱨᱮᱫ ᱠᱷᱮᱛ ᱠᱚ ᱦᱮᱱᱟᱜ ᱵᱟᱲᱟ ᱛᱟᱞᱮᱭᱟ ᱛᱟᱦᱚᱞᱮ ᱜᱟᱰᱟ ᱠᱚᱨᱮ ᱡᱟᱹᱥᱛᱤ ᱧᱚᱜ ᱫᱟᱜ ᱵᱟᱭ ᱯᱮᱨᱮᱡ ᱞᱮᱱᱠᱷᱟᱱ ᱛᱷᱚ ᱩᱱᱠᱩ ᱦᱟᱹᱠᱩ ᱫᱚ ᱦᱟᱸᱜ ᱵᱟᱠᱚ ᱨᱟᱠᱟᱵ-ᱟ ᱥᱮ ᱵᱟᱹᱭᱦᱟᱹᱲ ᱥᱮᱫ ᱫᱚ᱾
ᱦᱚᱸ, ᱪᱮᱫ ᱠᱚᱵᱤᱱ ᱠᱟᱹᱢᱤ ᱵᱤᱱ ᱵᱟᱰᱟᱭ ᱜᱮᱭᱟ? ᱪᱮᱫ ᱪᱮᱫ ᱠᱟᱹᱢᱤ ᱠᱚᱵᱤᱱ ᱵᱟᱰᱟᱭ ᱜᱮᱭᱟ ᱵᱚᱞᱮ?
ᱠᱟᱹᱢᱤ ᱠᱚᱫᱚ ᱚᱱᱠᱟ ᱫᱚ ᱦᱟᱸᱜ ᱪᱮᱫ ᱞᱮᱠᱟ ᱞᱤᱧ ᱞᱟᱹᱭ ᱟᱵᱮᱱᱟ ᱚᱲᱟᱜ ᱠᱚᱨᱮᱱᱟᱜ ᱫᱚ ᱥᱟᱱᱟᱢ ᱞᱮᱠᱟᱱ ᱠᱟᱹᱢᱤ ᱜᱮᱞᱤᱧ ᱵᱟᱲᱟᱭᱟ᱾
ᱚᱸ᱾
ᱟᱵᱮᱱ ᱜᱮ ᱚᱠᱟ ᱞᱮᱠᱟ ᱛᱤᱱᱟᱹᱜ ᱜᱟᱱ ᱵᱤᱱ ᱵᱟᱲᱟᱭᱟ ᱛᱩᱫ ᱨᱚᱦᱚᱭ ᱠᱚ ᱪᱮᱫ ᱠᱚ ᱠᱟᱹᱢᱤ ᱠᱚᱦᱚᱸ᱾
ᱟᱫᱚ ᱵᱟᱝ ᱛᱩᱫ ᱠᱚᱫᱚ ᱞᱤᱧ ᱵᱟᱰᱟᱭ ᱜᱮᱭᱟ ᱢᱮᱱᱠᱷᱟᱱ ᱚᱱᱮ ᱛᱚᱞ ᱵᱟᱞᱤᱧ ᱵᱟᱰᱟᱭ ᱜᱮᱭᱟ᱾ ᱟᱫᱚ ᱨᱚᱦᱚᱭ ᱫᱚᱞᱤᱧ ᱵᱟᱰᱟᱭ ᱜᱮᱭᱟ᱾
ᱟᱪᱪᱷᱟ ᱟᱪᱪᱷᱟ᱾
ᱠᱚᱢ ᱠᱚᱢ ᱫᱚᱞᱤᱧ ᱵᱟᱰᱟᱭ ᱜᱮᱭᱟ ᱡᱚᱛᱚ ᱠᱤᱪᱷᱩ ᱜᱮ ᱦᱟᱸᱜ᱾
ᱦᱳᱭ ᱦᱳᱭ ᱥᱮᱬᱟ ᱠᱟᱜ ᱢᱟ ᱞᱟᱹᱠᱛᱤ ᱠᱟᱱ ᱜᱮ᱾
ᱦᱮᱸ ᱦᱮᱸ᱾
ᱡᱟᱦᱟᱸ ᱛᱤᱱᱟᱹᱜ ᱥᱤᱠᱷᱱᱟᱹᱛ ᱟᱨᱡᱟᱣ ᱥᱮ ᱚᱞᱚᱜ ᱯᱟᱲᱦᱟᱣ ᱠᱟᱛᱮᱫ ᱦᱚᱸ ᱠᱟᱹᱢᱤ ᱠᱚᱫᱚ ᱥᱮᱬᱟ ᱠᱟᱜ ᱞᱟᱜᱟᱣ ᱵᱚᱱᱟ ᱟᱵᱚ ᱫᱚ ᱡᱟᱦᱟᱸ ᱛᱤᱱᱟᱹᱜ ᱜᱮᱵᱚᱱ ᱚᱞᱚᱜ ᱯᱟᱲᱦᱟᱣ ᱠᱮᱫ ᱥᱮ ᱡᱟᱦᱟᱸ ᱛᱤᱱᱟᱹᱜ ᱜᱮᱵᱚᱱ ᱠᱟᱹᱢᱤ ᱠᱮᱫ ᱟᱵᱚ ᱢᱟ ᱨᱮᱸᱜᱮᱡ ᱦᱚᱯᱚᱱ ᱥᱮ ᱨᱮᱸᱜᱮᱡ ᱨᱮᱸᱜᱮᱡ ᱚᱲᱟᱜ ᱨᱮᱱ ᱜᱤᱫᱽᱨᱟᱹ᱾ ᱟᱵᱚ ᱫᱚ ᱦᱟᱸᱜ ᱪᱟᱥ ᱨᱮᱫᱚ ᱠᱟᱴᱟᱜ ᱜᱮ ᱞᱟᱜᱟᱣ ᱵᱚᱱᱟ ᱛᱚᱞᱦᱮ ᱱᱤᱭᱟᱹ ᱩᱢᱮᱨ ᱨᱮ ᱵᱟᱵᱤᱱ ᱥᱮᱬᱟ ᱠᱟᱜ ᱠᱷᱟᱱ ᱦᱟᱸᱜ ᱦᱟᱯᱮᱱ ᱫᱤᱱ ᱫᱚ ᱦᱟᱸᱜ ᱩᱱᱫᱚ ᱟᱹᱰᱤ ᱠᱚᱥ ᱢᱚ ᱜᱮᱵᱤᱱ ᱵᱩᱡᱟ ᱠᱟᱹᱢᱤ ᱠᱚᱦᱚᱸ ᱥᱮ ᱩᱱᱫᱚ ᱢᱤᱫᱴᱟᱝ ᱥᱮᱬᱟ ᱨᱮᱱᱟᱜ ᱢᱚᱱᱮ ᱦᱚᱸ ᱵᱟᱝ ᱛᱟᱦᱮᱱᱟ ᱱᱤᱛᱚᱜ ᱨᱮ ᱡᱩᱫᱤ ᱵᱤᱱ ᱥᱮᱬᱟ ᱠᱟᱜ-ᱟ, ᱯᱟᱹᱨᱠᱟᱹᱣ ᱠᱟᱜ-ᱟ ᱛᱟᱞᱦᱮ ᱢᱚᱱᱮ ᱨᱮᱱᱟᱜ ᱡᱟᱦᱟᱸ ᱟᱹᱲᱤᱥ ᱵᱮᱡᱟᱨ ᱚᱱᱟ ᱫᱚ ᱵᱟᱹᱭ ᱵᱟᱹᱭ ᱛᱮ ᱥᱟᱦᱟᱜ-ᱟ ᱥᱮ᱾
ᱦᱚᱸ ᱠᱟᱹᱢᱤ ᱠᱚᱫᱚ ᱡᱟᱦᱟᱸ ᱛᱤᱱᱟᱹᱜ ᱚᱞᱚᱜ ᱯᱟᱲᱦᱟᱣ ᱥᱮᱬᱟ ᱠᱟᱜ ᱨᱮᱦᱚᱸ ᱢᱟᱱᱮ ᱠᱟᱹᱢᱤ ᱫᱚ ᱦᱩᱭᱩᱜ ᱜᱮᱭᱟ᱾ ᱫᱟᱠᱟ ᱩᱛᱩ ᱚᱱᱟ ᱠᱚᱫᱚ ᱵᱟᱹᱫᱽ ᱠᱚᱨᱮ ᱚᱱᱟ ᱠᱚᱫᱚ ᱫᱚᱨᱠᱟᱨ ᱜᱮᱭᱟ᱾
ᱦᱳᱭ ᱦᱳᱭ᱾ ᱟᱨ ᱛᱚ ᱦᱟᱸᱜ ᱵᱟᱹᱵᱤᱱ ᱧᱮᱞ ᱫᱚᱦᱚ ᱠᱟᱜᱼᱟ, ᱢᱚᱱᱮ ᱠᱟᱜ ᱵᱤᱱ ᱟᱹᱵᱤᱱ ᱡᱮ ᱠᱟᱹᱢᱤ ᱠᱚ ᱵᱟᱟᱹᱵᱤᱱ ᱥᱮᱬᱲᱟ ᱠᱟᱜᱼᱟ ᱠᱷᱟᱱ ᱫᱚ ᱦᱟᱸᱜ ᱦᱟᱯᱮᱱ ᱫᱤᱱ ᱢᱚᱱᱮ ᱠᱟᱜᱼᱟ ᱵᱤᱱ ᱚᱱᱠᱟᱱᱟᱜ ᱨᱮᱜᱮᱡ ᱚᱲᱟᱜᱼᱼ ᱠᱚᱨᱮ ᱜᱮ ᱡᱩᱫᱤ ᱵᱤᱱ ᱡᱟᱶᱟᱭ ᱵᱟᱲᱟᱭᱮᱱᱟ ᱛᱟᱦᱚᱞᱮ ᱩᱱᱫᱚ ᱦᱟᱸᱜ ᱛᱚ ᱟᱨ ᱠᱟᱹᱢᱤ ᱠᱟᱛᱮ ᱜᱮ ᱡᱚᱢ ᱞᱟᱜᱟᱣ ᱵᱤᱱᱟᱼᱼ ᱚᱱᱟ ᱫᱚᱜ ᱵᱟᱟᱹᱵᱤᱱ ᱧᱮᱞ ᱫᱚᱦᱚ ᱠᱟᱜᱼᱟ ᱛᱚ ᱚᱠᱟ ᱞᱮᱠᱟᱱᱟᱜ ᱚᱲᱟᱜ ᱨᱮ ᱪᱮᱫ ᱞᱮᱠᱟ ᱠᱟᱛᱮᱮᱫ ᱥᱚᱝᱥᱟᱨ ᱦᱩᱭᱩᱜᱼᱟ᱾
ᱚᱱᱟ ᱢᱟ ᱠᱟᱛᱷᱟ ᱥᱟᱹᱨᱤᱜᱮᱵᱤᱱ ᱞᱟᱹᱭ ᱠᱟᱫᱟ ᱚᱠᱟᱞᱮᱠ ᱚᱲᱟᱜ ᱨᱮᱼᱼ ᱪᱟᱞᱞᱟᱟᱜ ᱦᱩᱭᱩᱜᱼᱟ ᱦᱟᱸᱜᱼᱼ ᱠᱟᱹᱢᱤ ᱫᱚ ᱦᱩᱭᱩᱜ ᱜᱮᱭᱟ ᱡᱟᱦᱟᱸ ᱛᱤᱱᱟᱹᱜ ᱪᱟᱹᱠᱨᱤ ᱵᱠᱨᱤᱼᱼ ᱥᱮ ᱵᱷᱟᱜᱤ ᱚᱲᱟᱜ ᱨᱮ ᱪᱟᱞᱟᱜ ᱨᱮᱦᱚᱸᱢ᱾
ᱦᱮᱸ ᱛᱚ᱾ ᱛᱟᱦᱚᱞᱮ ᱚᱞᱚᱜ ᱯᱟᱲᱦᱟᱣ ᱠᱚ ᱡᱩᱫᱤ ᱞᱤᱧ ᱞᱟᱹᱭᱟ ᱛᱟᱦᱚᱞᱮ ᱚᱞᱚᱜ ᱯᱟᱲᱦᱟᱣ ᱠᱚᱫᱚ ᱛᱤᱱᱟᱹᱜ ᱜᱟᱱ ᱵᱤᱱ ᱚᱞᱚᱜ ᱯᱟᱲᱦᱟᱣ ᱠᱫ ᱛᱮ?
ᱦᱚᱜᱼᱚᱭ ᱚᱞᱚᱜ ᱯᱟᱲᱦᱟᱣ ᱪᱟᱞᱟᱜ ᱠᱟᱱ ᱜᱮᱭᱟ᱾ ᱮᱢ ᱮ ᱠᱚᱞᱤᱧ ᱠᱚᱨᱟᱣ ᱵᱟᱲᱟᱭᱮᱫᱼᱟ ᱟᱹᱵᱤᱱ ᱫᱚ ᱛᱤᱱᱟᱹᱜᱴᱟ ᱵᱤᱱ ᱯᱟᱲᱟᱜ ᱠᱟᱱᱟ?
ᱟᱹᱞᱤᱧ ᱫᱚ ᱦᱟᱸᱜ ᱱᱤᱭᱟᱹ ᱚᱠᱛᱚ ᱫᱚ ᱦᱟᱸᱜ ᱯᱟᱲᱦᱟᱣ ᱵᱚᱞᱛᱮ ᱱᱤᱛᱚᱜ ᱫᱚᱼᱼ ᱩᱱᱟᱹᱜ ᱮᱠᱴᱟ ᱫᱚ ᱵᱟᱝ ᱱᱚᱜᱼᱚᱭ ᱵᱮᱰ ᱠᱚ ᱪᱟᱞᱟᱜ ᱠᱟᱱ ᱛᱟᱹᱞᱤᱧᱟ ᱵᱮᱰ ᱠᱚ ᱠᱚᱨᱟᱣ ᱵᱟᱲᱟᱟᱭ ᱦᱩᱭᱩᱜ ᱠᱟᱱᱟ ᱛᱟᱨᱯᱚᱨᱮ ᱜᱮ ᱦᱟᱸᱜ ᱟᱫᱚ ᱪᱮᱫᱞᱤᱤᱧᱼᱼ ᱤᱠᱭᱟ ᱦᱟᱯᱮ ᱚᱱᱟᱜᱮᱜᱞᱤᱧ ᱩᱭᱦᱟᱹᱨ ᱵᱷᱟᱵᱽᱱᱟ ᱛᱮᱫᱚᱼᱼ ᱟᱹᱣᱨᱤ ᱞᱤᱧ ᱩᱭᱦᱟᱹᱨ ᱵᱷᱟᱵᱽᱱᱟ ᱡᱚᱝᱟᱜᱼᱟ ᱟᱫᱚ ᱪᱮᱫᱞᱤᱧ ᱪᱤᱠᱟᱹᱭᱮᱫᱼᱼ
ᱚᱻ ᱵᱤᱭᱮᱰ ᱫᱚ ᱪᱮᱫ ᱛᱮᱪᱚ ᱵᱤᱱ ᱠᱚᱨᱟᱣᱮᱫᱼᱟ ᱵᱟᱝᱞᱟ ᱛᱮᱥᱮ ᱥᱟᱱᱛᱟᱲᱤ ᱛᱮᱵᱤᱱ ᱠᱚᱨᱟᱣᱮᱫᱼᱟ?
ᱟᱹᱞᱤᱧ ᱫᱚ ᱦᱟᱸᱜ ᱦᱟᱱᱮ ᱡᱟᱦᱟᱸ ᱨᱟᱥᱴᱨᱚ ᱵᱤᱜᱽᱜᱟᱱ ᱠᱚ ᱢᱮᱛᱟᱜ ᱠᱟᱱ ᱯᱚᱞᱤᱴᱤᱠᱮᱞ ᱥᱟᱭᱮᱱᱥ᱾
ᱚᱻ
ᱚᱱᱟᱛᱮ ᱦᱟᱸᱜ ᱞᱤᱧ ᱠᱚᱨᱟᱣᱮᱫᱼᱟ᱾
ᱢᱟᱱᱮ ᱪᱟᱞᱟᱜ ᱠᱟᱱ ᱛᱟᱵᱤᱱᱟ ᱥᱮ
ᱪᱟᱞᱟᱜ ᱠᱟᱱ ᱛᱟᱞᱞᱤᱧᱟ᱾ ᱦᱳᱭ ᱦᱳᱭ ᱪᱟᱞᱟᱜ ᱠᱟᱱ ᱛᱟᱹᱟᱞᱞᱤᱧᱟ ᱫᱚᱥᱟᱨ ᱥᱮᱨᱢᱟ ᱪᱟᱞᱟᱜ ᱠᱟᱱ ᱛᱟᱹᱟᱞᱞᱤᱧᱟ᱾
ᱚᱻ
ᱟᱫᱚ ᱥᱟᱱᱛᱟᱞᱤ ᱛᱮᱷᱮᱠ ᱞᱤᱧᱼᱼ ᱠᱚᱨᱟᱣ ᱢᱮᱱ ᱢᱚᱱᱮ ᱞᱮᱫᱼᱟᱞᱤᱧ ᱥᱟᱱᱛᱟᱞᱤ ᱛᱮ ᱜᱮ᱾ ᱛᱟᱦᱚᱞᱮ ᱪᱮᱫ ᱠᱚᱪᱚᱞᱤᱧ ᱩᱭᱦᱟᱹᱨ ᱵᱷᱟᱵᱽᱱᱟ ᱵᱟᱲᱟ ᱠᱮᱫᱮᱜᱼᱟ ᱵᱟᱝ ᱢᱮᱱᱫᱟᱞᱤᱧ ᱱᱚᱣᱟ ᱛᱮᱜᱮᱞᱤᱧ ᱠᱚᱨᱟᱣ ᱞᱮᱜᱮ᱾ ᱵᱟᱠᱷᱟᱱ ᱦᱟᱸᱜ ᱥᱟᱱᱛ ᱚᱱ ᱠᱚᱞᱮᱡᱽ ᱠᱚᱨᱮ ᱫᱚ ᱦᱟᱸᱜ ᱥᱟᱱᱛᱟᱞᱤ ᱛᱮᱜᱮᱞᱤᱧ ᱯᱟᱲᱦᱟᱣ ᱵᱟᱲᱟ ᱠᱟᱱᱟ᱾
ᱚᱻ
ᱱᱮᱛᱟᱨ ᱢᱟ ᱪᱮᱫ ᱞᱤᱧ ᱞᱟᱹᱭᱟ ᱱᱟᱦᱟᱜᱼᱼ ᱡᱩᱜᱽ ᱨᱮᱫᱚ ᱢᱟᱱᱮ ᱡᱤᱭᱚᱱ ᱨᱮ ᱡᱤᱭᱚᱱ ᱨᱮ ᱞᱟᱦᱟ ᱥᱮᱫ ᱢᱟᱲᱟᱝ ᱪᱟᱞᱟᱜ ᱠᱚᱨᱛᱮ ᱜᱮᱞᱮᱼᱼ ᱥᱤᱠᱷᱱᱟᱹᱛ ᱫᱚ ᱢᱤᱫᱴ ᱟᱹᱰᱤ ᱡᱟᱨᱩᱨ ᱡᱤᱱᱤᱥᱼᱼ ᱥᱮ ᱟᱹᱰᱤ ᱫᱟᱢᱟᱱᱟᱝ ᱡᱤᱱᱤᱥ ᱠᱟᱱᱟ ᱥᱤᱠᱷᱱᱟᱹᱛ ᱵᱟᱭ ᱛᱟᱦᱮᱸ ᱞᱮᱱᱠᱷᱟᱱ ᱡᱤᱭᱚᱱ ᱨᱮ ᱚᱦᱚᱵᱤᱱ ᱵᱟᱲᱟᱝ ᱠᱚᱜᱼᱟ ᱥᱮ᱾
ᱦᱮᱸ ᱢᱟᱱᱮᱼᱼ ᱢᱟᱱᱮ ᱥᱚᱢᱚᱭᱮᱨ ᱥᱟᱛᱮᱜ ᱛᱟᱞ ᱢᱤᱞᱟᱹ ᱫᱚ ᱫᱚᱨᱠᱟᱨ ᱜᱮᱭᱟ᱾
ᱮᱠᱫᱚᱢ ᱮᱠᱫᱚᱢ ᱡᱟᱦᱟᱱᱟᱜ ᱜᱮ ᱧᱮᱞᱚᱜᱚᱜ ᱠᱟᱱᱟ ᱱᱮᱛᱟᱨ ᱚᱯᱷᱤᱥ ᱟᱫᱟᱞᱚᱛ ᱵᱮᱱ ᱪᱟᱞᱟᱜ ᱥᱮ ᱡᱟᱦᱟᱱᱟᱜ ᱵᱮᱱ ᱪᱟᱞᱟᱜ᱾ ᱢᱟᱱᱮ ᱮᱠᱴᱩ ᱠᱟᱹᱴᱤᱡ ᱨᱮᱦᱚᱸ ᱚᱱᱮ ᱡᱟᱦᱟᱸ ᱞᱤᱧ ᱛᱟᱵᱮᱱᱟ ᱵᱮᱥᱤᱠᱼᱼ